ᱜᱚᱢᱠᱮ ᱥᱮᱛᱟᱜ ᱥᱟᱹᱜᱩᱱ ᱡᱚᱦᱟᱨ
ᱦᱩᱸ ᱥᱟᱹᱜᱩᱱ ᱥᱮᱛᱟᱜ ᱜᱚᱝᱠᱮ ᱱᱤᱛᱚᱜ ᱫᱚ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ
ᱦᱚᱸ ᱥᱮᱛᱟᱜ ᱨᱮᱫᱚ ᱜᱤᱫᱟᱹᱨ ᱠᱚ ᱯᱟᱲᱦᱟᱣ ᱵᱟᱲᱟ ᱠᱚ ᱦᱩᱭᱩᱜᱼᱟ ᱚᱲᱟᱜ ᱨᱮᱱ ᱜᱤᱫᱟᱹᱨ ᱠᱚᱜᱮ ᱤᱱᱟᱹᱜᱮ ᱠᱟᱹᱢᱤ ᱫᱚ
ᱚᱻ ᱚ ᱛᱟᱦᱮᱞᱮ ᱥᱮᱛᱟᱜ ᱨᱮ ᱡᱚᱢ ᱵᱟᱲᱟ ᱠᱚ ᱦᱩᱭᱱᱟ
ᱦᱮᱸ ᱪᱟ ᱨᱩᱴᱤ ᱠᱚᱫᱚ ᱡᱚᱢ ᱵᱟᱲᱟ ᱦᱳᱭ ᱱᱟ ᱚᱱᱟ ᱡᱚᱢ ᱠᱟᱛᱮᱛ ᱜᱮ ᱜᱤᱫᱟᱹᱨ
ᱦᱳᱭ ᱦᱳᱭ ᱱᱚᱶᱟ ᱫᱚ ᱮᱠᱟᱞ ᱞᱟᱹᱠᱛᱤ ᱠᱟᱱ ᱜᱤᱭᱟ ᱟᱵᱚᱨᱮᱱ ᱜᱤᱫᱟᱹᱨᱟ ᱠᱚ ᱵᱟᱝ ᱯᱟᱲᱦᱟᱣ ᱞᱮᱠ ᱵᱟᱠᱷᱟᱱ ᱫᱚ ᱛᱟᱭᱱᱚᱢᱚᱜ ᱛᱟᱵᱚᱱ ᱜᱤᱭᱟ ᱠᱚ
ᱦᱮᱸ ᱦᱩ ᱵᱟᱝᱞᱟ ᱥᱟᱶ ᱥᱟᱶᱛᱮ ᱡᱟᱛᱮ ᱡᱟᱱᱟᱢ ᱟᱲᱟᱝ ᱛᱮᱦᱚᱸ ᱯᱚᱨᱮᱨ ᱫᱤᱱ ᱨᱮ ᱟᱞᱚ ᱠᱚ ᱛᱟᱭᱱᱚᱢᱚᱜᱢᱟ
ᱦᱳᱭ ᱱᱚᱣᱟ ᱫᱚ ᱮᱠᱟᱞ ᱞᱟᱹᱠᱛᱤ ᱠᱟᱱ ᱜᱤᱭᱟ ᱮᱴᱟᱜ ᱮᱴᱟᱜ ᱯᱟᱹᱨᱥᱤ ᱢᱟᱠᱚ ᱪᱮᱫᱮᱜ ᱜᱤᱭᱟ ᱢᱮᱱᱠᱷᱟᱱ ᱟᱵᱚᱣᱟᱜ ᱱᱤᱡᱮᱨᱟᱜ
ᱛᱚᱵᱮ ᱠᱷᱟᱱ ᱫᱚ ᱟᱞᱮ ᱥᱮᱫ ᱫᱚ ᱚᱱᱠᱟ ᱤᱥᱠᱩᱞ ᱠᱚᱫᱚ ᱵᱟᱹᱱᱩᱜᱼᱟ ᱛᱟᱹᱣ ᱨᱮᱦᱚᱸ ᱱᱤᱡᱮ ᱥᱮᱬᱟ ᱦᱩᱭ ᱟᱠᱟᱱ ᱟᱫᱚ ᱛᱟᱹᱣ ᱠᱟᱹᱴᱤᱡ ᱠᱟᱹᱴᱤᱡ ᱢᱟᱹᱭ ᱵᱟᱹᱵᱩ
ᱚ ᱟᱯᱮ ᱫᱚ ᱚᱠᱟ ᱫᱤᱥᱚᱢ
ᱟᱞᱮ ᱫᱚ ᱱᱚᱣᱟ ᱫᱚ ᱢᱟᱱ ᱫᱤᱥᱚᱢ ᱞᱮ ᱯᱟᱲᱟᱜᱼᱟ
ᱚ ᱟᱪᱪᱷᱟ
ᱟᱨ ᱟᱯᱮᱫᱚ ᱵᱩᱨᱩ ᱫᱤᱥᱚᱢ ᱚᱠᱟ ᱴᱚᱴᱷᱟ ᱫᱤᱥᱚᱢ ᱯᱮ ᱯᱟᱲᱟᱜ
ᱟᱞ ᱫᱚ ᱵᱩᱨᱩ ᱵᱤᱨ ᱠᱚ ᱢᱮᱱᱟᱜᱼᱟ ᱟᱞᱮᱭᱟᱜ ᱫᱚ ᱛᱩᱢ ᱫᱤᱥᱚᱢ ᱠᱟᱱ ᱛᱟᱞᱮᱭᱟ
ᱦᱮᱸ ᱦᱟᱯᱲᱟᱢ ᱠᱚ ᱪᱮᱫ ᱞᱮᱠᱟᱛᱮ ᱪᱚ ᱠᱚ ᱧᱩᱛᱩᱢ ᱟᱠᱟᱫ ᱛᱟᱵᱚᱱᱟ ᱚᱱᱟ ᱠᱚᱚᱸ ᱱᱟᱜᱟᱢ ᱠᱚᱦᱚᱸ ᱠᱟᱹᱴᱤᱡ ᱮᱢ ᱵᱟᱰᱟᱭ ᱠᱟᱜ ᱠᱷᱟ ᱫᱚ ᱠᱟᱹᱴᱤᱡ ᱞᱟᱹᱭ ᱢᱮᱥᱮ
ᱵᱟᱝᱜᱮ ᱚᱱᱟ ᱠᱚ ᱤᱫᱤ ᱠᱟᱛᱮᱫ ᱫᱚ ᱤᱧᱟᱹᱜ ᱫᱚ ᱵᱟᱝ ᱜᱮ ᱩᱱᱟᱠᱚ ᱤᱫᱤ ᱠᱟᱛᱮ ᱫᱚ ᱦᱟᱸᱜ ᱩᱱᱟᱹᱜ ᱵᱟᱰᱟᱭ ᱵᱟᱹᱱᱩᱜᱼᱟ ᱪᱮᱫᱠᱟ ᱦ ᱠᱟᱛᱮᱜ ᱚᱱᱟ ᱫᱚᱠᱚ ᱧᱩᱛᱩᱢ ᱠᱟᱜ ᱛᱟᱵᱚᱱᱟ ᱟᱵᱚᱣᱟᱜ ᱴᱷᱟᱶ ᱠᱚ ᱪᱮᱫᱠᱟ ᱦᱤᱥᱟᱹᱵ ᱛᱮᱠᱚ ᱚᱱᱠᱟ ᱧᱩᱛᱩᱢ ᱠᱚ ᱫᱚᱦᱚ ᱠᱟᱫᱟ ᱵᱟᱰᱟᱭ ᱵᱟᱹᱱᱩᱜᱼᱟ ᱤᱧᱟᱹᱜ
ᱦᱩᱸ ᱤᱧᱟᱹᱟᱹᱜ ᱦᱚᱸ ᱚᱱᱟ ᱫᱚ ᱵᱟᱰᱟᱭ ᱵᱟᱹᱱᱩᱜᱼᱟ ᱯᱟᱹᱦᱤᱞ ᱨᱮᱱ ᱦᱟᱲᱟᱢ ᱦᱚᱲ ᱠᱚ ᱴᱷᱮᱡ ᱠᱷᱮᱡ ᱦᱚᱸ ᱚᱱᱟ ᱵᱟᱰᱟᱭ ᱵᱟᱝ ᱦᱟᱛᱟᱣ ᱦᱩᱭ ᱠᱟᱱᱟ ᱡᱮ ᱪᱮᱫᱞᱠᱟᱛᱜ ᱟᱵᱚᱣᱟᱜ ᱫᱤᱥᱚᱢ ᱠᱚ ᱵᱷᱟᱜᱽ ᱠᱮᱫᱟ ᱧᱩᱛᱩᱢ ᱮᱱᱟ
ᱦᱳᱭ ᱛᱟᱦᱚᱞᱮ ᱟᱯᱮ ᱥᱮᱫ ᱫᱚ ᱵᱤᱨᱵᱩᱨᱩ ᱠᱚᱫᱚ ᱵᱟᱹᱱᱩᱜ ᱠᱟᱫᱟᱱᱤ
ᱟᱞᱮ ᱥᱮᱫ ᱫᱚ ᱵᱤᱨᱼᱵᱩᱨᱩ ᱠᱚᱫᱚ ᱠᱟᱹᱴᱤᱡᱼ ᱠᱟᱹᱴᱤᱡ ᱩ ᱰᱩᱝᱨᱤ ᱠᱚᱞᱮ ᱢᱮᱛᱟᱜᱼᱟ ᱩᱱᱟᱹᱜ ᱞᱟᱹᱴᱩ ᱵᱤᱨᱼᱵᱩᱨᱩ ᱠᱚᱫᱚ ᱵᱟᱹᱱᱩᱜᱼᱟ ᱦᱳᱭ ᱥᱟᱦᱟᱱ ᱥᱟᱠᱟᱢ ᱛᱮᱫᱚ ᱠᱟᱹᱴᱤᱡ ᱠᱟᱹᱴᱤᱡ ᱫᱚᱞᱮ ᱟᱸᱡᱷᱟᱸᱴ ᱧᱚᱜ ᱜᱮᱭᱟ ᱩᱱᱟᱹᱜ ᱮᱠᱴᱟ ᱫᱚ ᱠᱚᱥᱴᱚ ᱫᱚ ᱵᱟᱝ ᱦᱩᱭᱩᱜ ᱛᱟᱞᱮᱭᱟ
ᱚᱸ ᱟᱨ ᱛᱟᱦᱞᱮ ᱟᱯᱮ ᱥᱮᱫ ᱫᱚ ᱢᱟᱱᱮ ᱥᱚᱢᱟᱱ ᱚᱛ ᱫᱤᱥᱚᱢ ᱠᱟᱱ ᱛᱟᱯᱮᱭᱟ ᱵᱟᱝ?
ᱦᱮᱸ ᱥᱚᱢ ᱥᱚᱢᱟᱱ ᱧᱚᱜ ᱭᱟ ᱟᱫᱚ ᱠᱟᱹᱴᱤᱡ ᱠᱟᱹᱴᱤᱡ ᱠᱟᱹᱴᱤᱡ ᱵᱩᱨᱩ ᱢᱮᱱᱟᱜᱼᱟ
ᱚ
ᱰᱷᱮᱨ ᱞᱟᱹᱴᱩ ᱞᱟᱹᱴᱩ ᱫᱚ ᱵᱟᱝ ᱚᱱᱟ ᱦᱚᱸᱚᱸ ᱫᱟᱨᱮ ᱛᱮᱫᱚ ᱵᱟᱝ ᱯᱮᱨᱮᱡ ᱟᱠᱟᱱᱟ ᱵᱩᱨᱩ ᱠᱚᱫᱚ ᱞᱩᱴᱩᱨ ᱜᱮᱭᱟ ᱫᱷᱤᱨᱤ ᱠᱚᱛᱮ ᱜᱮ ᱛᱚᱞᱟᱠ
ᱟᱨ ᱛᱟᱦᱚᱞᱮ ᱪᱟᱥᱵᱟᱥ ᱠᱚᱫᱚ ᱟᱯᱮ ᱥᱮᱫ ᱫᱚ ᱚᱠᱟᱮ ᱞᱮᱠᱟ
ᱟᱞᱮ ᱥᱮᱫ ᱫᱚ ᱪᱟᱥᱵᱟᱥ ᱫᱚ ᱢᱤᱫ ᱫᱷᱟᱣᱮ ᱦᱩᱭᱩᱜᱼᱟ ᱵᱟᱨ ᱫᱷᱟᱣ ᱫᱚ ᱵᱟᱝ ᱜᱮ ᱚᱱᱟ ᱫᱟᱜ ᱨᱟᱡᱟᱹᱲᱤ ᱵᱷᱚᱨᱥᱟ ᱛᱚ ᱚᱱᱟ ᱦᱚᱛᱮᱡ ᱛᱮ ᱡᱩᱫᱤ ᱡᱟᱹᱥᱛᱤ ᱧᱚᱜ ᱮ ᱫᱟᱜ ᱡᱟᱹᱲᱤᱭᱟ ᱛᱟᱦᱚᱞᱮ ᱠᱷᱟᱱ ᱫᱚ ᱚᱱᱠᱟᱠᱟ ᱞᱮᱠᱟ ᱪᱟᱥ ᱵᱟᱥ ᱦᱩᱭᱩᱜᱭᱳᱼᱟ ᱟᱨ ᱵᱟᱝ ᱟᱠᱷᱟᱱ ᱫᱚ ᱟᱠᱟᱞᱟᱭ ᱟᱠᱟᱞ ᱞᱮᱠᱟ ᱜᱮᱞᱮ ᱯᱟᱲᱟᱜᱼᱟ ᱪᱟᱥᱵᱟᱥ ᱫᱚ ᱵᱟᱝ ᱦᱩᱭ ᱞᱟᱹᱜᱤᱫᱚᱜᱼᱟ
ᱟᱪᱪᱷᱟ ᱟᱪᱪᱷᱟ
ᱼᱼ
ᱵᱟᱝ ᱟᱞᱮ ᱥᱮᱫ ᱦᱚᱸ ᱱᱟᱯᱟᱭ ᱫᱚ ᱵᱟᱝ ᱦᱩᱭᱩᱜᱼᱟ ᱪᱟᱥᱵᱟᱥ ᱫᱚ ᱟᱞᱮ ᱥᱮᱫ ᱦᱚᱸ ᱢᱟᱱᱮ ᱚᱱᱠᱟ ᱫᱟᱜ ᱨᱮᱱᱟᱜ ᱚᱱᱠᱟ ᱥᱩᱵᱤᱫᱟ ᱢᱟᱱᱮ ᱤᱭᱟᱹ ᱫᱚ ᱵᱟᱹᱱᱩᱜᱼᱟ ᱢᱟᱱᱮ ᱟᱞᱮ ᱦᱚᱸ ᱫᱟᱜ ᱡᱟᱹᱲᱤ ᱵᱷᱚᱨᱥᱟ ᱜᱮ ᱟᱞᱮ ᱦᱚᱸ ᱥᱤᱡᱮᱱ ᱨᱮ ᱢᱤᱫ ᱢᱤᱫ ᱫᱷᱟᱣ ᱜᱮᱞᱮ ᱪᱟᱥᱟ ᱛᱟᱯᱚᱨᱮ ᱦᱩᱲᱩ ᱫᱚ ᱟᱨᱠᱤ ᱟᱨ ᱡᱟᱦᱟᱸ ᱟᱞᱩ ᱠᱚ ᱤᱭᱟᱹ ᱠᱚ ᱚᱱᱟ ᱠᱚᱢᱟ ᱡᱟᱦᱟᱸ ᱞᱮᱠᱟ ᱠᱚ ᱪᱟᱥᱟ ᱥᱤᱡᱤᱱ ᱨᱮ ᱢᱤᱫ ᱫᱷᱟᱣ ᱠᱟᱛᱮ ᱚᱱᱠᱟᱟᱜ ᱜᱮ ᱪᱟᱥ ᱵᱟᱥ ᱫᱚ ᱦᱩᱭᱩᱜᱼᱟ ᱛᱚᱵᱮ ᱫᱚᱢᱮ ᱫᱚ ᱪᱟᱥ ᱵᱟᱥ ᱫᱚ ᱵᱟᱝ ᱦᱩᱭᱩᱜᱼᱟ ᱚᱲᱟᱜ ᱡᱚᱢ ᱞᱮᱠᱟ ᱦᱩᱲᱩ ᱜᱮ ᱡᱟ ᱰᱷᱮᱨ ᱠᱚ ᱪᱟᱥᱟ ᱟᱯᱮ ᱚᱱᱛᱮ ᱫᱚ ᱚ ᱛᱟᱦᱞᱮ ᱜᱚᱝᱠᱮ ᱩᱱᱤ ᱯᱚᱵᱱᱟ